ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱪᱮᱠᱟ ᱱᱟᱯᱟᱭ ᱜᱮ ᱟᱸᱡᱚᱢᱚᱜ ᱠᱟᱱᱟ ᱛᱚ
ᱦᱮᱸ ᱱᱟᱯᱟᱭ ᱜᱮ ᱟᱸᱡᱚᱢᱚᱜ ᱛᱟᱦᱚᱞᱮ ᱪᱮᱫ ᱠᱚᱫᱚ ᱵᱤᱱ ᱪᱤᱠᱟ. ᱵᱟᱲᱟᱭ ᱫᱟ ᱛᱟᱦᱚᱞᱮ ᱵᱚᱠᱚᱧ
ᱱᱚᱜᱚᱭ ᱱᱤᱡᱮ ᱠᱚ ᱡᱚᱢ ᱵᱟᱲᱟ ᱠᱟᱛᱮᱜ ᱠᱟᱹᱴᱤᱡᱽ ᱤᱭᱟᱹ ᱵᱟᱲᱟ ᱦᱩᱭᱩᱜ ᱠᱟᱱᱟ ᱛᱟᱲᱟᱢ ᱵᱟᱲᱟ ᱦᱩᱭᱩᱜ ᱠᱟᱱᱟ ᱛᱟᱦᱚᱞᱮ ᱟᱵᱤᱱ ᱫᱚᱵᱤᱱ ᱡᱚᱢ ᱵᱟᱲᱟ ᱠᱮᱫᱟ ᱥᱮ ᱵᱟᱝ?
ᱦᱮᱸ ᱟᱞᱤᱧᱟᱜ ᱦᱚᱸ ᱡᱚᱢ ᱵᱟᱲᱟ ᱦᱩᱭ ᱠᱟᱛᱮ ᱡᱟᱯᱤᱫ ᱵᱟᱲᱟ ᱦᱩᱭᱱᱟ ᱟᱫᱚ ᱪᱮᱫ ᱞᱮᱠᱟ ᱦᱮᱱᱟᱸᱜ ᱵᱤᱱᱟ?
ᱦᱮᱸ ᱱᱟᱯᱟᱭ ᱵᱟᱲᱟ ᱜᱮᱭᱟ ᱟᱨ ᱟᱹᱵᱤᱱ ᱟᱹᱵᱤᱱ ᱜᱮ ᱪᱮᱫ ᱞᱮᱠᱟ ᱢᱮᱱᱟᱜ ᱵᱤᱱᱟ᱾
ᱟᱞᱤᱧ ᱦᱚᱸ ᱵᱷᱟᱜᱮ ᱜᱮ ᱦᱮᱱᱟᱜ ᱞᱤᱧᱟ᱾
ᱟᱪᱪᱷᱟ ᱟᱪᱪᱷᱟ ᱟᱪᱪᱷᱟ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱴᱟ ᱯᱮ ᱞᱟᱦᱟ ᱠᱮᱫᱟ ᱥᱮ ᱟᱹᱣᱨᱤ ᱯᱮ ᱞᱟᱦᱟᱭᱟ?
ᱟᱞᱮᱥᱮᱫ ᱫᱚ ᱪᱟᱥ ᱠᱟᱹᱢᱤ ᱫᱚ ᱟᱹᱰᱤ ᱞᱟᱜ ᱜᱮᱞᱮ ᱞᱟᱦᱟ ᱠᱟᱫᱟ ᱪᱟᱥ ᱠᱟᱹᱢᱤ ᱫᱚ ᱯᱩᱨᱟᱹ ᱢᱟᱱᱮ ᱢᱩᱪᱟᱹᱫ ᱫᱷᱟᱹᱵᱤᱡ ᱫᱚ ᱦᱮᱡ ᱪᱟᱵᱟᱣ ᱠᱟᱱᱟ ᱨᱚᱦᱚᱭ ᱠᱚᱫᱚ ᱦᱩᱭ ᱪᱟᱵᱟᱣ ᱠᱟᱱᱟ᱾ ᱟᱯᱮᱭᱟᱜ ᱜᱮ ᱨᱚᱦᱚᱭ ᱠᱚᱫᱚ ᱦᱩᱭ ᱪᱟᱵᱟ ᱦᱮᱡ ᱱᱟᱥᱮ ᱵᱟᱝ?
ᱟᱞᱮᱭᱟᱜ ᱫᱚ ᱨᱚᱦᱚᱭ ᱠᱚᱫᱚ ᱟᱹᱣᱨᱤᱭᱟᱜ-ᱟ ᱟᱨ ᱨᱚᱦᱚᱭ ᱠᱚᱫᱚ ᱦᱩᱭ ᱜᱚᱫ ᱠᱟᱱᱟ ᱟᱞᱮ ᱦᱚᱸ᱾ ᱱᱚᱜ-ᱚᱭ ᱡᱳᱨ ᱨᱚᱦᱚᱭ ᱪᱟᱞᱟᱜ ᱠᱟᱱᱟ ᱦᱚᱜ-ᱚᱭ ᱵᱷᱚᱨ ᱜᱚᱫ ᱠᱟᱱᱟ ᱟᱨᱠᱤ ᱟᱹᱣᱨᱤ ᱪᱟᱵᱟ ᱩᱛᱟᱹᱨᱚᱜ-ᱟ ᱟᱨ ᱟᱯᱮ ᱥᱮᱫ ᱫᱚ ᱪᱮᱫ ᱞᱮᱠᱟ ᱦᱟᱠ ᱠᱩ ᱫᱚᱯᱮ ᱥᱟᱵ ᱵᱟᱲᱟᱭᱮᱫ ᱠᱚᱣᱟ ᱥᱮ ᱵᱟᱝ?
ᱦᱮᱸ ᱦᱟᱹᱠᱳ ᱫᱚᱞᱮ ᱥᱟᱯᱵᱟᱲᱟᱭᱮᱛ ᱠᱚᱜᱮᱭᱟ ᱦᱟᱠᱳ ᱠᱚ ᱫᱚ ᱢᱟᱱᱮ ᱚᱱᱠᱟ ᱛᱚ ᱞᱚᱥᱚᱫ ᱢᱚᱥᱚᱫ ᱦᱳᱭᱳᱜ ᱠᱟᱱᱟ ᱵᱟᱹᱫᱽ ᱠᱚᱫᱚ ᱟᱫᱚ ᱵᱟᱹᱫᱽ ᱠᱚ ᱞᱚᱥᱚᱫ ᱞᱚᱥᱚᱫ ᱛᱚᱵᱮ ᱟᱫᱚ ᱦᱟᱹᱠᱩ ᱠᱚᱫᱚ ᱠᱚ ᱧᱟᱢᱚᱜ ᱠᱟᱱᱟ ᱠᱚ ᱦᱟᱹᱠᱳ ᱠᱟᱴᱠᱚᱢ ᱠᱚ ᱠᱟᱴᱠᱚᱢ ᱜᱮ᱾ ᱮᱸ ᱠᱩᱪᱞᱟᱹ ᱠᱚᱫᱚ ᱠᱚ ᱧᱟᱢ ᱵᱟᱲᱟᱜ ᱠᱟᱱ ᱜᱮᱭᱟ ᱛᱟᱸᱦᱮᱫ, ᱟᱫᱚ ᱟᱯᱮᱥ ᱥᱮᱜ ᱫᱚ ᱟᱫᱚ ᱟᱹ ᱪᱮᱠᱟ ᱠᱚ ᱧᱟᱢᱚᱜ ᱠᱟᱱᱟ ᱦᱟᱠᱩ ᱠᱚᱫᱚ ᱢᱟᱱᱮ ᱥᱤᱱ ᱥᱩᱢᱚᱭ ᱠᱚ ᱧᱟᱢ ᱵᱟᱲᱟᱜ ᱜᱮᱭᱟ ᱥᱮ
ᱦᱮᱸ ᱟᱞᱮ ᱥᱮᱜ ᱦᱚᱸᱠᱚ ᱧᱟᱢ ᱵᱟᱲᱟᱜ ᱜᱮᱭᱟ ᱦᱟᱹᱠᱳ ᱫᱚ ᱛᱟᱯᱚᱨᱮ ᱱᱤᱛᱚᱜ ᱢᱟ ᱚᱱᱠᱟ ᱫᱟᱜᱽ ᱫᱚ ᱟᱹᱨᱤ ᱫᱚ ᱵᱤᱥᱤ ᱵᱟᱝ ᱤᱭᱟᱹᱭ ᱠᱟᱱᱟ ᱛᱚ ᱟᱫᱚ ᱦᱟᱹᱠᱳ ᱠᱚᱦᱚᱸ ᱠᱚ ᱦᱮᱡ ᱫᱚᱠᱚ ᱦᱮᱡ ᱟᱠᱟᱱᱟ ᱛᱟᱯᱚᱨᱮ
ᱠᱟ ᱞᱮᱴᱟ ᱠᱚᱫᱚ ᱟᱫᱚ ᱢᱟᱨᱟᱝ ᱦᱟᱹᱠᱩ ᱫᱚ ᱟᱹᱣᱨᱤ ᱞᱮ ᱥᱟᱵ ᱠᱚᱣᱟ ᱚᱱᱠᱟ ᱵᱩᱥᱟᱹᱜ ᱦᱟᱹᱠᱩ ᱜᱮᱞᱮ ᱥᱟᱵᱽ ᱠᱟᱜ ᱠᱚᱣᱟ ᱛᱟᱦᱚᱞᱮ ᱟᱯ ᱯᱮᱥᱮᱫ ᱫᱚ ᱪᱮᱜᱠᱟᱱ ᱦᱟᱹᱠᱩ ᱠᱚᱯᱮ ᱥᱟᱵᱽ ᱵᱟᱲᱟᱭᱮᱫ ᱠᱚᱣᱟ ᱱᱮᱛᱟᱨ ᱫᱚ?
ᱟᱞᱮ ᱥᱮᱫ ᱫᱚ ᱧᱟᱢᱚᱜ ᱠᱟᱱ ᱜᱮᱭᱟ ᱠᱚ ᱱᱤᱛᱫᱚ ᱞᱮᱴᱷᱟ ᱦᱟᱠᱩ ᱵᱤᱥᱤ ᱠᱚ ᱧᱟᱢᱚᱜ ᱠᱟᱱᱟ ᱛᱚ ᱚᱱᱟ ᱵᱟᱹᱫᱽ ᱵᱟᱹᱭᱦᱟᱹᱬ ᱥᱤ ᱠᱟᱛᱮᱜ᱾ ᱛᱚ ᱦᱮᱸ ᱚᱱᱟ ᱵᱟᱹᱫᱽ ᱵᱟᱹᱭᱦᱟᱹᱬ ᱥᱤ ᱦᱳᱭᱩᱜ ᱠᱟᱱᱟ ᱛᱚ ᱞᱮᱴᱷᱟ ᱦᱟᱠᱩ ᱠᱚᱫᱚ ᱵᱤᱥᱤ ᱜᱮ ᱠᱚ ᱧᱟᱢᱚᱜ ᱞᱮᱴᱟᱱ ᱛᱟ ᱯᱚᱨᱮ ᱦᱤᱥ ᱠᱟᱱᱟ ᱦᱮ ᱪᱮᱫ ᱠᱚᱪᱚ ᱠᱚ ᱞᱟᱹᱭᱟ ᱫᱩᱲᱤ ᱦᱟᱹᱠᱳ ᱠᱚ ᱛᱟᱨ ᱥᱚᱝᱜᱮ ᱦᱩᱭᱩᱜ ᱠᱟᱱᱟ ᱢᱟᱱᱟ ᱠᱩᱪᱮᱠᱟᱹᱭ ᱰᱟᱹᱬᱠᱟᱹ ᱦᱟᱹᱠᱩ ᱠᱚ ᱞᱟᱹᱭ ᱵᱟᱲᱟ ᱠᱚᱣᱟ ᱩᱱᱠᱩ ᱦᱟᱠᱩ ᱠᱚ ᱧᱟᱢ ᱵᱟᱲᱟᱜ ᱠᱟᱱ ᱜᱮᱭᱟ ᱟᱫᱚ ᱟᱯᱮ ᱥᱮᱫ ᱫᱚ ᱪᱟᱦᱞᱮ ᱢᱟᱨᱟᱝ ᱦᱟᱹᱠᱩ ᱠᱚᱫᱚ ᱠᱚ ᱧᱟᱢ ᱵᱟᱲᱟᱜ ᱠᱟᱱᱟ ᱡᱟᱦᱟᱸ ᱠᱚ ᱞᱟᱹᱭᱟ ᱢᱟᱜᱽᱨᱤ ᱠᱚᱫᱚ ᱛᱟᱯᱚᱨᱮ ᱦᱩ
ᱠᱚ ᱞᱟᱹᱭ ᱵᱳᱞᱛᱮ ᱫᱚ ᱢᱟᱨᱟᱝ ᱦᱟᱹᱠᱩ ᱫᱚ ᱵᱟᱠᱚ ᱧᱟᱢ ᱵᱟᱲᱟᱜ ᱠᱟᱱᱟ ᱦᱤᱛᱚᱜ ᱫᱚ ᱦᱩᱰᱤᱧ ᱦᱟᱠᱩ ᱜᱮᱠᱚ ᱧᱟᱢ ᱵᱟᱲᱟᱜ ᱠᱟᱱᱟ ᱛᱟᱯᱚᱨᱮ ᱢᱟᱨᱟᱝ ᱦᱟᱹᱠᱩ ᱫᱚ ᱠᱟᱹᱴᱤᱡ ᱠᱤᱪᱷᱩ ᱫᱤᱱ ᱯᱚᱨᱮ ᱠᱚ ᱧᱟᱢᱚᱜ-ᱟ ᱦᱤᱛᱚᱜ ᱫᱚ ᱟᱹᱣᱨᱤ ᱠᱚ ᱧᱟᱢᱚᱜ-ᱟ ᱡᱟᱥ ᱦᱤᱛᱚᱜ ᱫᱚ ᱯᱩᱴᱷᱤ ᱰᱟᱹᱲᱠᱟᱹ ᱡᱟᱦᱟ ᱞᱮᱴᱷᱟ ᱦᱟᱹᱠᱩ ᱩᱱᱠᱩ ᱠᱚᱠᱚ ᱧᱟᱢ ᱵᱟᱲᱟᱜ ᱠᱟᱱᱟ ᱡᱮᱢᱚᱱ ᱢᱟᱹᱜᱽᱨᱤ ᱦᱟᱹᱠᱩ ᱩᱱᱠᱩ ᱠᱚᱫᱚ ᱦᱤᱛᱚᱜ ᱫᱚ ᱚᱱᱠᱟ ᱯᱩᱠᱷᱨᱤ ᱢᱩᱠᱷᱨᱤ ᱠᱚ ᱢᱮᱱᱟᱜ ᱟ ᱛᱚ ᱚᱱᱟ ᱠᱚᱨᱮ ᱠᱚ ᱵᱚᱞᱚ ᱠᱟᱱ ᱜᱮ ᱪᱚ ᱟᱫᱚ ᱵᱚᱞᱚ ᱠᱟᱱ ᱜᱮ ᱪᱚ ᱵᱟᱠᱷᱟᱱ ᱱᱤᱛᱚᱜ ᱫᱚ ᱵᱟ ᱧᱟᱢᱚᱜ ᱜᱮᱭᱟ ᱞᱤᱴ ᱰᱤᱨᱤ ᱠᱟᱛᱮ ᱠᱚ ᱧᱟᱢᱟ ᱛᱟᱦᱞᱮ ᱟᱢ ᱫᱚ ᱜᱚᱝᱠᱮ ᱛᱟᱦᱞᱮ ᱦᱟᱹᱠᱩ ᱪᱮ ᱡᱚᱢ ᱠᱚᱫᱚ ᱪᱮᱞᱮ ᱦᱟᱹᱠᱩ ᱠᱚᱢ ᱠᱩᱥᱤᱭᱟᱠᱚᱣᱟ ᱚᱱᱠᱟᱱᱟᱜ ᱡᱚᱢ ᱯᱷᱵᱟᱨᱮᱴ ᱦᱟᱠᱩ ᱟᱢᱨᱤᱱ?
ᱤᱭᱟᱹ ᱞᱮᱴᱷᱟ ᱦᱟᱠᱩ ᱜᱮ ᱵᱷᱟᱜᱮ ᱵᱩᱡᱷᱟᱹᱜ ᱟᱨ ᱩᱱᱠᱩ ᱰᱟᱹᱲᱠᱟᱹ ᱦᱟᱠᱩ ᱠᱚ ᱩᱱᱠᱩ ᱫᱚ ᱩᱛᱩ ᱠᱟᱛᱮ ᱵᱷᱟᱜᱮ ᱵᱩᱡᱷᱟᱹᱜ-ᱟ ᱟᱨᱚ ᱞᱟᱜ ᱥᱚᱸᱜᱮ ᱟᱨᱚ ᱵᱷᱟᱜᱮ ᱵᱩᱡᱷᱟᱹᱜ-ᱟ ᱰᱟᱹᱲᱠᱟᱹ ᱦᱟᱠᱩ ᱟᱫᱚ ᱟᱯᱮ ᱥᱮᱫ ᱫᱚ ᱞᱟᱫ ᱦᱟᱹᱠᱩ ᱠᱚᱫᱚ ᱯᱮ ᱡᱚᱢ ᱵᱟᱲᱟ ᱦᱟᱹᱠᱩ ᱠᱚᱫᱚ?
ᱟᱞᱮ ᱥᱮᱫ ᱫᱚ ᱞᱟᱫ ᱵᱚᱞᱛᱮ ᱦᱩᱭᱩᱜ ᱠᱟᱱᱟ ᱡᱮᱞᱮ ᱞᱟᱫ ᱠᱚᱜᱮ ᱡᱮᱢᱚᱱ ᱥᱟᱥᱟᱝ ᱥᱟᱠᱟᱢ ᱨᱮᱞᱮ ᱞᱟᱫ ᱠᱚᱣᱟ ᱟᱨ ᱤᱭᱮ ᱠᱚᱨᱮ ᱥᱟᱨᱡᱚᱢ ᱥᱟᱠᱟᱢ ᱨᱮ ᱞᱟᱫ ᱵᱟᱲᱟ ᱠᱚᱣᱟ ᱟᱨ ᱤᱡᱮ ᱠᱚᱫᱚ ᱯᱮ ᱛᱟᱦᱚᱞᱮ ᱯᱮ ᱤᱭᱟᱹ ᱠᱚᱣᱟ ᱥᱮ ᱵᱟᱝ ᱩᱱᱠᱩ ᱞᱮ ᱴᱷᱟ ᱦᱟᱹᱠᱩ ᱠᱚ ᱨᱟᱯᱟᱜ ᱠᱟᱛᱮᱜ ᱯᱮ ᱡᱚᱢ ᱵᱟᱲᱟ ᱠᱚᱣᱟ ᱥᱮ ᱵᱟᱝ ᱨᱟᱯᱟᱜ ᱠᱟᱛᱮ ᱥᱤᱯᱤ ᱠᱟᱛᱮ ᱯᱮ ᱡᱚᱢ ᱵᱟᱲᱟ
ᱦᱩᱸ, ᱢᱟ ᱟᱞᱮ ᱫᱚᱞᱮ ᱡᱚᱢ ᱵᱟᱲᱟ ᱠᱚᱜᱮᱭᱟ ᱦᱟᱹᱠᱩ ᱠᱚᱫᱚ ᱢᱟᱱᱮ ᱥᱤᱯᱤ ᱠᱟᱛᱮᱜ ᱥᱤᱯᱤ ᱠᱟᱛᱮ ᱜᱮ ᱵᱷᱟᱜᱮ ᱠᱚ ᱵᱩᱡᱩᱜ ᱠᱟᱱᱟ, ᱩᱛᱩ ᱠᱷᱚᱱᱟᱜ ᱫᱚ ᱥᱤᱯᱤ ᱜᱮ ᱟᱹᱰᱤ ᱵᱷᱟᱜᱤ ᱠᱚ ᱵᱩᱡᱷᱟᱹᱜ ᱜᱮᱭᱟ ᱚᱱᱟ ᱞᱮᱴᱷᱟᱹ ᱦᱟᱹᱠᱩ ᱠᱚᱫᱚ ᱩᱱᱠᱩ ᱞᱮᱴᱷᱟ ᱠᱚᱫᱚ ᱢᱟᱱᱮ ᱥᱤᱯᱤ ᱠᱟᱛᱮ ᱜᱮᱞᱮ ᱡᱚᱢ ᱠᱚ ᱜᱮᱭᱟ᱾ᱪᱮᱫᱟᱜ ᱥᱮ ᱟᱨ ᱩᱛᱩ ᱠᱚᱞᱮ ᱩᱛᱩ ᱠᱟᱛᱮᱞᱮ ᱡᱚᱢ ᱠᱚ ᱜᱮᱭᱟ ᱛᱚ ᱠᱚᱢᱞᱮ ᱡᱚᱢ ᱠᱚᱜᱮᱭᱟ᱾ᱛᱟᱦᱞᱮ ᱟᱫᱚ ᱟᱯᱮ ᱥᱮᱫ ᱫᱚ ᱛᱟᱦᱚᱞᱮ ᱦᱟᱹᱠᱩ ᱠᱚ ᱫᱚ ᱪᱮᱫ ᱥᱟᱵ ᱠᱚ ᱜᱮᱭᱟ, ᱟᱞᱮ ᱥᱮᱫ ᱫᱚ ᱜᱷᱩᱱᱤ ᱯᱟᱴᱟᱣ ᱠᱟᱛᱮ ᱞᱮ ᱥᱟᱵ ᱠᱚ ᱜᱮᱭᱟᱞᱮ, ᱟᱯᱮ ᱥᱮᱫ ᱫᱚ ᱪᱮᱫ ᱠᱚᱛᱮ ᱯᱮ ᱥᱟᱵ ᱜᱮᱭᱟ ᱦᱟᱹᱠᱩ?
ᱟᱞᱮ ᱥᱮᱫ ᱦᱚᱸ ᱚᱱᱠᱟ ᱜᱮ ᱡᱮᱢᱚᱱ ᱜᱷᱩᱱᱤ ᱠᱚ ᱢᱮᱱᱟᱜᱼᱟ ᱯᱟᱴᱟ ᱠᱚ ᱢᱮᱱᱟᱜ ᱾ ᱛᱟᱯᱚᱨᱮ ᱪᱟᱯᱟᱫ ᱡᱟᱞ ᱠᱚᱦᱚᱸ ᱢᱮᱱᱟᱜᱼᱟ ᱾ ᱟᱱᱮ ᱪᱟᱯᱟᱫ ᱡᱟᱞ ᱠᱚᱫᱚ ᱱᱤᱛᱚᱜ ᱫᱚ ᱵᱟᱞᱮ ᱵᱮᱵᱚᱦᱟᱨ ᱜᱮᱭᱟ ᱾ ᱱᱤᱛᱚᱜ ᱫᱚ ᱯᱟᱴᱟ ᱜᱷᱩᱱᱤ ᱞᱮ ᱵᱮᱵᱚᱦᱟᱨ ᱜᱮᱭᱟ ᱾ ᱛᱟᱯᱚᱨᱮ ᱯᱚᱨᱮ ᱫᱟᱜ ᱠᱚ ᱵᱮᱥᱤ ᱛᱟᱦᱮᱱᱟ ᱯᱩᱠᱷᱨᱤ ᱠᱚᱨᱮ ᱦᱟᱹᱠᱩ ᱞᱮ ᱥᱟᱵ ᱠᱚᱣᱟ, ᱩᱱ ᱫᱚ ᱚᱱᱟ ᱡᱟᱞ ᱞᱮ ᱵᱮᱵᱟᱨ ᱜᱮᱭᱟ᱾ ᱪᱟᱯᱟ ᱡᱟᱞ ᱾ ᱟᱨ ᱛᱟᱦᱚᱞᱮ ᱟᱯᱮ ᱥᱮᱫ ᱫᱚ ᱚᱱᱟ ᱪᱟᱯᱟᱫ ᱡᱟᱞ ᱠᱚᱛᱮ ᱦᱟᱹᱠᱩ ᱫᱚ ᱯᱮ ᱥᱟᱵ ᱵᱟᱲᱟ ᱠᱚᱣᱟ ᱥᱮ ᱵᱟᱝ?
ᱦᱮᱸ, ᱟᱞᱮ ᱥᱮᱫ ᱫᱚ ᱮ ᱪᱟᱯᱟᱫ ᱡᱟᱞ ᱠᱚᱞᱮ ᱥᱟᱵ ᱵᱟᱲᱟ ᱪᱟᱯᱟᱫ ᱡᱟᱞ ᱛᱮᱦᱚᱞᱮ ᱥᱟᱵ ᱵᱟᱲᱟ ᱠᱚ ᱜᱮᱭᱟ ᱾ ᱜᱮ ᱢᱟᱱᱮ ᱛᱟᱦᱮᱱ ᱜᱮ ᱵᱟᱹᱲᱛᱤ ᱛᱮᱦᱚᱸ ᱞᱮ ᱥᱟᱵ ᱠᱚ ᱜᱮᱭᱟ ᱾ ᱯᱟᱴᱟ ᱛᱟᱯᱚᱨᱮ ᱜᱷᱩᱱᱤ ᱛᱮᱦᱚᱞᱮ ᱥᱟᱵ ᱠᱚ ᱜᱮᱭᱟ ᱟᱫᱚ ᱡᱮᱢᱚᱱ ᱠᱮᱱᱮᱞ ᱨᱮᱱᱟᱜ ᱫᱟᱜ ᱛᱮ ᱦᱤᱡᱩᱜᱼᱟ ᱡᱚᱠᱷᱚᱱ ᱩᱱᱠᱩ ᱢᱟᱨᱟᱝ ᱦᱟᱹᱠᱩ ᱪᱟᱯᱟᱫ ᱡᱟᱞ ᱠᱚᱛᱮ ᱥᱟᱵ ᱵᱟᱲᱟ ᱠᱚᱜᱮᱼᱼ ᱟᱨ ᱵᱟᱠᱷᱟᱱ ᱮᱢᱱᱤ ᱛᱮᱫᱚ ᱰᱚᱵᱷᱟᱜ ᱠᱚᱨᱮ ᱫᱚ ᱢᱚᱥᱟᱨᱤ ᱠᱚᱛᱮ ᱞᱮ ᱥᱟᱵ ᱵᱟᱲᱟ ᱠᱚ ᱜᱮᱭᱟ ᱾ ᱛᱟᱦᱚᱞᱮ ᱟᱯᱮ ᱫᱚ ᱟᱫᱚ ᱟᱯᱮ ᱥᱮᱫ ᱱᱟᱹᱭ ᱠᱚᱫᱚ ᱢᱮᱱᱟᱜ-ᱟ ᱥᱮ ᱵᱟᱝ?
ᱱᱟᱹᱭ ᱵᱚᱞᱛᱮ ᱱᱟᱹᱭ ᱠᱚᱫᱚ ᱢᱮᱱᱟᱜᱼᱟ ᱾ ᱠᱤᱱᱛᱩ ᱟᱞᱮ ᱥᱮᱫ ᱠᱷᱚᱱᱟᱜ ᱫᱚ ᱥᱟᱺᱜᱤᱧ ᱜᱮᱭᱟ ᱟᱨᱠᱤ, ᱟᱞᱮ ᱥᱩᱨ ᱥᱮᱫ ᱫᱚ ᱵᱟᱹᱱᱩᱜᱼᱟ ᱾ ᱱᱟᱹᱭ ᱦᱚᱸ ᱢᱮᱱᱟᱜᱼᱟ, ᱛᱟᱯᱚᱨᱮ ᱜᱟᱰᱟ ᱦᱚᱸ ᱢᱮᱱᱟᱜᱼᱟ, ᱛᱟᱯᱚᱨᱮ ᱟᱞᱮ ᱥᱮᱫ ᱫᱚ ᱚᱱᱠᱟᱱᱟᱜ ᱫᱚ ᱥᱮᱨᱚᱠᱚᱢ ᱫᱚ ᱵᱟᱹᱱᱩᱜᱼᱟ ᱾ ᱪᱟᱥ ᱢᱟᱴᱷ ᱠᱷᱮᱛ ᱠᱚ ᱢᱮᱱᱟᱜᱼᱟ, ᱦᱩᱲᱩ ᱨᱚᱦᱚᱭ ᱠᱚ ᱡᱟᱭᱜᱟ ᱵᱟᱱᱩᱜᱼᱟ ᱟᱨ ᱯᱩᱠᱷᱨᱤ ᱠᱚ ᱢᱮᱱᱟᱜᱼᱟ ᱟᱨ ᱛᱟᱦᱚᱞᱮ ᱚᱱᱠᱟ ᱫᱚ ᱦᱟᱹᱠᱩ ᱠᱚ ᱫᱚᱠᱚ ᱧᱟᱢ ᱵᱟᱲᱟᱜ ᱜᱮᱭᱟ ᱥᱮ ᱵᱟᱝ ᱡᱮᱢᱚᱱ ᱯᱚᱱᱟ ᱦᱟᱹᱠᱩ ᱠᱚᱠᱚ ᱧᱟᱢ ᱵᱟᱲᱟᱜ ᱜᱮᱭᱟ ᱥᱮ ᱵᱟᱝ ᱢᱟᱴᱷ ᱠᱚᱨᱮ ᱡᱮᱢᱚᱱ ᱵᱩᱱᱱᱟ ᱢᱩᱱᱱᱟᱹ ᱞᱮᱠᱟᱱ ᱠᱚᱫᱚ ᱧᱟᱢ ᱵᱟᱲᱟᱜ ᱟᱥᱮ ᱵᱟᱝ?
ᱚ ᱩᱱᱠᱩ ᱫᱚᱠᱚ ᱧᱟᱢ ᱵᱟᱲᱟᱜ ᱜᱮᱭᱟ ᱾ ᱟᱫᱚ ᱚᱱᱠᱟ ᱫᱚ ᱞᱟᱦᱟ ᱫᱚ ᱵᱟᱠᱚ ᱧᱟᱢᱚᱜ ᱠᱟᱱᱟ, ᱡᱮ ᱩᱱᱠᱩ ᱦᱟᱹᱠᱩ ᱠᱚᱫᱚ ᱱᱤᱛᱚᱜ ᱫᱚ ᱠᱚᱢ ᱜᱮᱠᱚ ᱧᱟᱢᱚᱜ ᱠᱟᱱᱟ ᱾ ᱟᱫᱚ ᱟᱯᱮ ᱥᱮᱫ ᱫᱚ ᱱᱟᱹᱭ ᱠᱚᱨᱮ ᱫᱚ ᱦᱟᱲᱟ ᱦᱟᱹᱠᱩ ᱠᱚᱫᱚ ᱠᱚ ᱧᱟᱢ ᱵᱟᱲᱟᱜ ᱜᱮᱭᱟ ᱠᱚ?
ᱦᱮᱸ ᱟᱞᱮ ᱟᱞᱮ ᱥᱮᱫ ᱫᱚ ᱞᱟᱹᱭ ᱵᱚᱞᱛᱮ ᱚᱱᱠᱟᱱ ᱦᱟᱹᱠᱩ ᱫᱚ ᱧᱟᱢ ᱠᱚᱨᱛᱮ ᱜᱮᱞᱮ ᱫᱚ ᱦᱩᱭᱩᱜ ᱠᱟᱱᱟ ᱡᱟᱦᱟᱸ ᱯᱩᱠᱷᱨᱤ ᱠᱚᱨᱮ ᱠᱚ ᱪᱟᱥ ᱵᱟᱲᱟ ᱠᱚᱣᱟ, ᱚᱱᱠᱟ ᱫᱚᱠᱚ ᱯᱩᱨᱟᱹ ᱩᱱᱠᱩ ᱫᱚᱠᱚ ᱟᱫᱚ ᱵᱩᱱᱱᱟᱹ ᱞᱮᱠᱷᱟᱱ ᱫᱚ ᱯᱩᱨᱟᱹ ᱠᱚ ᱩᱰᱩᱝᱚᱜᱼᱟ ᱛᱚ ᱤᱱᱟᱹᱛᱮ ᱩᱱᱠᱩ ᱫᱚᱠᱚ ᱧᱟᱢ ᱵᱟᱲᱟᱜᱼᱟ ᱛᱟᱯᱚᱨ ᱩᱱᱠᱩ ᱯᱚᱱᱟ ᱡᱟᱦᱟᱸᱭ ᱠᱟᱹᱴᱤᱡ ᱰᱩᱵᱩᱡ ᱞᱮᱱᱠᱷᱟᱱ ᱯᱩᱠᱷᱨᱤ ᱠᱚ ᱛᱟᱨᱯᱚᱨᱮ ᱠᱚ ᱧᱟᱢ ᱵᱟᱲᱟ ᱾ ᱛᱟᱦᱚᱞᱮ ᱟᱯᱮ ᱥᱮᱫ ᱫᱚ ᱚᱱᱠᱟ ᱯᱩᱠᱷᱨᱤ ᱠᱚ ᱰᱩᱵᱩᱡ ᱞᱮᱱᱠᱷᱟᱱ ᱫᱚᱠᱚ ᱧᱟᱢ ᱵᱟᱲᱟ ᱠᱚᱣᱟ ᱥᱮ ᱵᱟᱝ ᱢᱟᱴᱷ ᱠᱚᱨᱮ ᱫᱚ ᱚᱱᱠᱟᱱ ᱢᱟᱨᱟᱜ ᱦᱟᱹᱠᱩ ᱠᱚᱫᱚ?
ᱦᱮᱸ ᱦᱮᱸ, ᱧᱟᱢ ᱫᱚ ᱧᱟᱢ ᱵᱟᱲᱟᱜ ᱜᱮᱭᱟ ᱾ ᱟᱞᱮ ᱥᱮᱫ ᱫᱚ ᱵᱟᱸᱫᱷ ᱛᱟᱨᱯᱚᱨᱮ ᱠᱮᱱᱮᱞ ᱨᱮᱱᱟᱜ ᱫᱟᱜ ᱦᱚᱸ ᱢᱮᱱᱟᱜ ᱜᱮᱭᱟ ᱟᱨ ᱱᱟᱹᱭ ᱫᱚ ᱢᱮᱱᱟᱜ ᱠᱮᱱᱮᱞ ᱨᱮᱱ ᱢᱟᱨᱟᱝ ᱢᱟᱨᱟᱝ ᱦᱟᱹᱠᱩ ᱫᱚ ᱱᱟᱹᱭ ᱠᱷᱚᱱᱟᱜ ᱠᱚ ᱦᱤᱡᱩᱜᱼᱟ ᱛᱚ, ᱠᱮᱱᱮᱞ ᱨᱮᱫᱚ ᱢᱟᱨᱟᱝ ᱢᱟᱨᱟᱝ ᱦᱟᱹᱠᱩ ᱠᱚ ᱦᱮᱡ ᱵᱟᱲᱟᱜ ᱜᱮᱭᱟ ᱾ ᱛᱟᱯᱚᱨᱮ ᱛᱟᱯᱚᱨᱮ ᱵᱟᱸᱫᱽ ᱨᱮᱱ ᱦᱟᱹᱠᱩ ᱫᱟᱜ ᱠᱚ ᱯᱮᱨᱮᱡ ᱞᱮᱱᱠᱷᱟᱱ ᱡᱩᱫᱤ ᱵᱟᱸᱫᱽ ᱯᱮᱨᱮᱡ ᱮᱱᱟᱭ ᱵᱟᱸᱫᱽ ᱠᱚ ᱛᱟᱦᱚᱞᱮ ᱚᱱᱟ ᱠᱷᱚᱱᱟᱜ ᱦᱟᱹᱠᱩ ᱠᱚ ᱛᱩᱫᱩᱜ ᱜᱮᱭᱟ, ᱟᱫᱚ ᱦᱟᱹᱠᱩ ᱫᱚᱞᱮ ᱪᱟ ᱵᱟᱲᱟᱜ ᱜᱮᱭᱟ ᱟᱹᱭᱩᱵ ᱵᱮᱲᱟ ᱦᱚ ᱟᱨ ᱢᱟᱨᱟᱝ ᱢᱟᱨᱟᱝ ᱦᱟᱹᱠᱩ ᱥᱟᱵ ᱠᱚᱫᱚ ᱟᱫᱚ ᱡᱚᱛᱚ ᱟᱫᱚ ᱚᱱᱟ ᱵᱚᱛᱚᱨ ᱫᱚ ᱪᱮᱫ ᱦᱚᱸ ᱵᱟᱹᱱᱩᱜ ᱟᱥᱮ ᱟ ᱚᱱᱟ ᱛᱮ ᱟᱹᱭᱩᱵ ᱵᱮᱲᱟ ᱦᱚᱸᱞᱮ ᱪᱟ ᱜᱮᱭ ᱟᱞᱮ ᱫᱚ ᱟᱯᱮ ᱥᱮᱫ ᱪᱟᱞᱟᱜ ᱜᱮᱭᱟ ᱯᱮ ᱟᱹᱭᱩᱵ ᱵᱮᱲᱟ ᱦᱟᱹᱠᱩ ᱥᱟᱵ?
ᱟᱞᱮ ᱥᱮᱫ ᱫᱚ ᱟᱹᱭᱩᱵ ᱵᱮᱲᱟ ᱫᱚᱞᱮ ᱦᱮᱸ ᱪᱟᱞᱟᱜ ᱜᱮᱭᱟ ᱞᱮ ᱡᱚᱠᱷᱚᱡ ᱯᱳᱭᱞᱳ ᱯᱳᱭᱞᱳ ᱫᱟᱜ ᱮ ᱞᱟᱜᱟᱣ ᱠᱮᱫᱟ ᱛᱟ ᱩᱱ ᱥᱚᱢᱚᱭ ᱫᱚ ᱯᱩᱨᱟᱹ ᱠᱩᱭ ᱦᱟᱹᱠᱩ ᱠᱚ ᱛᱟᱯᱚᱨᱮ ᱵᱷᱟᱜᱮ ᱵᱷᱟᱜᱮ ᱦᱟᱹᱠᱩ ᱧᱟᱢᱚᱜ ᱜᱮᱭᱟ ᱛᱟᱯᱚᱨᱮ ᱞᱮᱴᱷᱟ ᱠᱚ ᱠᱚ ᱧᱟᱢᱚᱜ ᱜᱮᱭᱟ ᱛᱟ ᱯᱚᱨᱮ ᱚᱱᱠᱟᱱ ᱟᱲᱟᱜ ᱦᱟᱹᱠᱩ ᱠᱚ ᱧᱟᱢ ᱵᱟᱲᱟᱜ ᱜᱮᱭᱟ ᱵᱮᱥᱤ ᱫᱟᱜ ᱞᱮᱠᱷᱟᱱ ᱛᱟᱦᱚᱞᱮ ᱟᱯᱮ ᱥᱮᱫ ᱫᱚ ᱚᱱᱠᱟᱱ ᱠᱩᱭ ᱦᱟᱹᱠᱩ ᱩᱱᱠᱩ ᱫᱚ ᱠᱚ ᱧᱟᱢ ᱵᱟᱲᱟᱜᱼᱟ ᱥᱮ ᱵᱟᱝ?
ᱦᱩᱸ ᱦᱩᱸ ᱠᱩᱭ ᱦᱟᱹᱠᱩ ᱫᱚ ᱠᱚ ᱧᱟᱢ ᱵᱟᱲᱟᱜ ᱜᱮᱭᱟ ᱟᱞᱮ ᱥᱮᱫ ᱫᱚ ᱟᱫᱚ ᱢᱟᱱᱮ ᱠᱚᱭ ᱦᱟᱹᱠᱩ ᱫᱚ ᱠᱚ ᱞᱟᱹᱭ ᱫᱟᱨᱮ ᱠᱚ ᱤᱫᱤ ᱫᱟᱲᱮᱭᱟᱜ ᱜᱮᱭᱟ ᱫᱟᱜ ᱠᱮᱫᱟᱭ ᱧᱤᱫᱟᱹ ᱡᱟᱹᱯᱩᱫ ᱠᱮᱫᱟᱭ ᱩᱱᱠᱩ ᱦᱟᱹᱠᱩ ᱠᱚ ᱫᱚ ᱦᱟᱹᱠᱩ ᱫᱟᱨᱮ ᱟᱫᱚ ᱩᱱᱠᱩ ᱦᱟᱹᱠᱩ ᱫᱚ ᱠᱚ ᱢᱟᱱᱮ ᱡᱩᱫᱤ ᱯᱟᱴᱟ ᱨᱮᱠᱚ ᱡᱩᱫᱤ ᱠᱚ ᱵᱚᱞᱚᱱᱟ ᱯᱟᱴᱟ ᱠᱷᱚᱱ ᱛᱳᱫ ᱦᱚᱸ ᱠᱚ ᱫᱟᱲᱮᱜ ᱜᱮᱭᱟ ᱚᱱᱠᱟ ᱫᱚ ᱩᱱᱠᱩ ᱠᱚ ᱫᱚ ᱠᱤ ᱫᱟᱜ ᱫᱚ ᱢᱩᱥᱠᱤᱞ ᱜᱮᱭᱟ ᱠᱤᱱᱛᱩ ᱢᱚᱥᱟᱨᱤ ᱢᱚᱥᱟᱨᱤ ᱠᱚᱨᱮ ᱫᱚ ᱥᱟᱵ ᱜᱟᱱᱚᱜ ᱜᱮᱭᱟ ᱠᱚ ᱫᱚ ᱥᱟᱵ ᱵᱟᱲᱟ ᱠᱟᱜ ᱠᱚᱣᱟ ᱞᱮ ᱟᱫᱚ ᱟᱯᱮ ᱥᱮᱫ ᱫᱚ ᱠᱳᱭ ᱦᱟᱹᱠᱩ ᱫᱚ ᱪᱤᱠᱟᱹ ᱛᱮ ᱠᱚ ᱥᱟᱵ ᱠᱚ ᱜᱮᱭᱟ ᱠᱳᱭ ᱦᱟᱹᱠᱩ
ᱟᱞᱮ ᱥᱮᱫ ᱫᱚ ᱩᱱᱠᱩ ᱫᱚ ᱥᱟᱵ ᱵᱚᱞᱛᱮ ᱫᱚ ᱯᱟᱴᱟ ᱨᱮᱦᱚᱸ ᱠᱚ ᱡᱷᱟᱹᱞᱤᱜ ᱜᱮᱭᱟ ᱟᱫᱚ ᱯᱟᱴᱟ ᱨᱮ ᱩᱱᱠᱩ ᱫᱚ ᱡᱷᱟᱹᱞᱤ ᱛᱚᱨᱟ ᱜᱮᱞᱮ ᱟᱫᱚ ᱞᱮ ᱠᱚᱴᱟ ᱟᱹᱜᱩ ᱠᱚᱣᱟ ᱟᱨ ᱠᱤ ᱯᱟᱴᱟ ᱠᱷᱚᱱᱟᱜ ᱚᱲᱟᱜ ᱛᱮ ᱞᱮ ᱟᱹᱜᱩ ᱠᱚᱣᱟ ᱟᱨ ᱵᱟᱠᱷᱟᱱ ᱫᱚ ᱡᱮᱢᱚᱱ ᱧᱤᱫᱟᱹ ᱵᱮᱲᱟ ᱦᱟᱹᱠᱩ ᱞᱮ ᱥᱟᱵ ᱞᱮ ᱪᱟᱞᱟᱜ ᱜᱮᱭᱟ ᱩᱱ ᱦᱚᱸ ᱡᱮᱢᱚᱱ ᱫᱟᱜ ᱨᱮᱠᱚ ᱩᱰᱩᱝᱚᱜ ᱜᱮᱭᱟ ᱞᱤᱸᱜᱤᱜ ᱜᱮᱭᱟ ᱠᱚ ᱩᱱ ᱞᱮ ᱥᱟᱵ ᱠᱚ ᱜᱮᱭᱟ᱾ ᱚᱱᱠᱟ ᱡᱮ ᱥᱟᱨ ᱢᱟ ᱛᱮ ᱞᱮ ᱠᱮᱪᱟ ᱠᱚᱣᱟ ᱩᱯᱟᱹᱨᱤ ᱥᱟᱨ ᱛᱮ ᱛᱟᱯᱚᱨᱮ ᱥᱟᱵ ᱠᱚᱣᱟ ᱵᱟᱠᱷᱟᱱ ᱯᱟᱹᱴᱤ ᱦᱚᱸ ᱠᱚ ᱯᱟᱹᱴᱟᱹᱱᱤᱜᱼᱟ ᱤᱱᱟᱹ ᱛᱮ ᱚᱱᱠᱟ ᱞᱮ ᱥᱟᱵ ᱠᱚᱣᱟ᱾ ᱟᱨ ᱟᱯᱮ ᱫᱚ ᱪᱮᱠᱟ ᱯᱮ ᱥᱟᱵ ᱠᱚᱣᱟ ᱛᱟᱦᱟᱞᱮ?
ᱟᱞᱮ ᱫᱚ ᱚᱱᱠᱟ ᱜᱮ ᱡᱟᱦᱟᱸ ᱵᱤᱱ ᱞᱟᱹᱭ ᱯᱟᱴᱟ ᱨᱮ ᱞᱮ ᱥᱟᱵ ᱠᱚ ᱠᱮᱭᱟ ᱛᱟᱨᱥᱚᱝ ᱤᱫᱤᱜ ᱠᱟᱱᱟᱭ ᱟᱹ ᱡᱩᱫᱤ ᱢᱟᱱᱮ ᱢᱚᱥᱟᱨᱤ ᱫᱚ ᱡᱩᱫᱤ ᱢᱟᱱᱮ ᱢᱚᱥᱟᱨᱤ ᱞᱮ ᱫᱟᱜ ᱠᱚ ᱮᱢ ᱟᱠᱟᱱᱟ ᱢᱚᱥᱟᱨᱤ ᱟᱹᱜᱩᱭ ᱛᱟᱦᱟᱞᱮ ᱚᱱᱠᱟᱱ ᱥᱚᱢᱚᱭ ᱦᱚᱸ ᱠᱚ ᱧᱟᱢ ᱵᱟᱲᱟᱜ ᱜᱮᱭᱟ ᱢᱟᱱᱮ ᱟᱨᱠᱤ ᱟᱫᱚ ᱟᱯᱮ ᱫᱚ ᱢᱚᱥᱟᱨᱤ ᱛᱮ ᱫᱚ ᱦᱟᱹᱠᱩ ᱫᱚ ᱥᱟᱵ ᱠᱚᱣᱟ ᱯᱮ ᱥᱮ ᱵᱟᱝ ᱜᱮ?
ᱦᱮᱸ ᱢᱚᱥᱟᱨᱤ ᱢᱚᱥᱟᱨᱤ ᱵᱚᱞᱛᱮ ᱟᱫᱚ ᱢᱚᱥᱟᱨᱤ ᱛᱮ ᱫᱚ ᱡᱟᱦᱟᱸ ᱠᱚᱨᱮ ᱠᱟᱹᱴᱤᱡ ᱠᱚᱢ ᱧᱚᱜ ᱫᱟᱜ ᱛᱟᱦᱮᱱᱟ ᱚᱱᱟ ᱠᱚᱨᱮ ᱞᱮ ᱥᱟᱵ ᱠᱚᱣᱟ ᱡᱮᱢᱚᱱ ᱟᱫᱚ ᱢᱚᱥᱟᱨᱤ ᱠᱚᱛᱮ ᱫᱚ ᱩᱱᱟᱹᱜ ᱫᱚ ᱦᱟᱹᱠᱩ ᱵᱟᱠᱚ ᱡᱷᱟᱹᱞᱤᱜ ᱜᱮᱭᱟ ᱛᱚ ᱛᱟᱯᱚᱨᱮ ᱪᱟᱯᱟᱫ ᱡᱟᱞ ᱠᱚ ᱢᱮᱱᱟᱜᱼᱟ ᱟᱭᱢᱟ ᱞᱮᱠᱟ ᱱᱟᱜ ᱡᱟᱞ ᱢᱮᱱᱟᱜᱼᱟ ᱜᱚᱦᱚ ᱜᱟᱛᱤ ᱡᱟᱞ ᱠᱚ ᱢᱮᱛᱟᱜ ᱜᱮᱭᱟ ᱚᱱᱠᱟ ᱱᱟᱜ ᱡᱟᱞ ᱡᱟᱞ ᱛᱮ ᱞᱮ ᱥᱟᱵ ᱠᱚᱣᱟ ᱫᱷᱤᱨᱤ ᱧᱚᱜ ᱫᱟᱜ ᱨᱮ ᱫᱚ ᱛᱟᱦᱟᱞᱮ ᱟᱯᱮ ᱥᱮᱫ ᱫᱚ ᱚᱱᱠᱟ ᱱᱟᱜ ᱡᱟᱞ ᱠᱚᱛᱮ ᱫᱚ ᱦᱟᱹᱠᱩ ᱥᱟᱵ ᱵᱟᱲᱟ ᱠᱚᱜᱮ ᱛᱚ?
ᱚᱱᱠᱟ ᱱᱟᱜ ᱡᱟᱞ ᱛᱮ ᱫᱚ ᱵᱟᱹᱧ ᱟᱸᱡᱚᱢ ᱵᱟᱲᱟ ᱟᱠᱟᱫᱟ ᱡᱚᱢ ᱫᱚ ᱛᱟᱦᱞᱮ ᱟᱞᱮ ᱥᱮᱫ ᱫᱚ ᱢᱮᱱᱟᱜᱼᱟ ᱮᱱᱮ ᱪᱷᱟᱯᱟ ᱡᱟᱞ ᱠᱚ ᱞᱟᱹᱭᱟ ᱛᱟᱨᱯᱚᱨ ᱪᱷᱟᱯᱟ ᱡᱟᱞ ᱫᱚ ᱥᱟᱵ ᱵᱟᱲᱟ ᱠᱚ ᱜᱮᱭᱟ ᱛᱟᱯᱚᱨᱮ ᱚᱱᱮ ᱤᱭᱟᱹ ᱡᱟᱞ ᱫᱚ ᱢᱮᱱᱟᱜ ᱜᱮᱭᱟ ᱰᱟᱜᱟᱜ ᱜᱮᱭᱟ ᱟᱹᱭᱩᱵ ᱵᱮᱲᱟ ᱚᱱᱟ ᱛᱮ ᱟᱹᱭᱩᱵ ᱵᱮᱲᱟ ᱞᱮ ᱠᱟᱹᱴᱩᱜ ᱟᱜ ᱪᱮ ᱨᱟᱹᱥᱠᱟᱹ ᱠᱚ ᱞᱮ ᱟᱹᱜᱩᱭᱟ ᱚᱱᱠᱟ ᱱᱟᱜ ᱡᱟᱞ ᱥᱟᱲᱟ ᱟᱫᱚ ᱟᱯᱮ ᱥᱮᱫ ᱛᱚ ᱟᱹᱭᱩᱵ ᱡᱟᱞ ᱫᱚ ᱯᱮ ᱮᱴᱟᱜ ᱥᱮᱫ ᱟᱠᱟᱫ ᱜᱮᱭᱟ ᱥᱮ ᱵᱟᱝ ᱱᱟᱦᱟᱜ ᱦᱟᱹᱠᱩ ᱥᱟᱵ?
ᱦᱩᱸ ᱦᱩᱸ ᱟᱞᱮ ᱟᱞᱮ ᱫᱚ ᱡᱟᱞ ᱫᱚᱞᱮ ᱚᱰᱟᱣ ᱦᱚᱴᱚ ᱠᱟᱜ ᱜᱮᱭᱟ ᱛᱟᱯᱚᱨᱮ ᱚᱸᱰᱮ ᱡᱟᱞ ᱦᱚᱞᱮ ᱚᱰᱟᱣ ᱦᱚᱴᱚ ᱠᱟᱜ ᱜᱮᱭᱟ᱾ ᱛᱟᱨᱯᱚᱨᱮ ᱯᱟᱴᱟ ᱦᱚᱞᱮ ᱚᱰᱟᱣ ᱦᱚᱴᱚ ᱠᱟᱜ ᱜᱮᱭᱟ ᱛᱟᱨᱯᱚᱨᱮ ᱜᱷᱩᱱᱤ ᱦᱚᱞᱮ ᱚᱰᱟᱣ ᱦᱚᱴᱚ ᱠᱟᱜ ᱜᱮᱭᱟ᱾ ᱡᱚᱛᱚ ᱜᱮ ᱞᱮ ᱚᱰᱟᱣ ᱦᱚᱴᱚ ᱠᱟᱜᱼᱟ ᱯᱨᱟᱭ ᱞᱮᱠᱟ ᱜᱮ ᱥᱩᱫᱩ ᱚᱱᱟ ᱪᱟᱯ ᱟᱨ ᱡᱟᱦᱟᱸ ᱠᱚᱨᱮ ᱟᱫᱚ ᱚᱱᱟ ᱧᱤᱫᱟᱹ ᱵᱮᱲᱟ ᱦᱚᱞᱮ ᱪᱟᱞᱟᱜ ᱜᱮᱭᱟ ᱦᱟᱹᱠᱩ ᱟᱹᱜᱩ ᱛᱟᱦᱚᱞᱮ ᱟᱯᱮ ᱫᱚ ᱧᱤᱫᱟᱹ ᱵᱮᱲᱟ ᱦᱟᱹᱠᱩ ᱟᱹᱜᱩ ᱯᱮ ᱪᱟᱞᱟᱜᱼᱟ ᱥᱮ ᱮᱠᱟᱞ ᱛᱮ ᱯᱩᱨᱟᱹ ᱥᱮᱛᱟᱜ ᱨᱮ ᱦᱟᱹᱠᱩ ᱟᱹᱜᱩ ᱯᱮ ᱪᱟᱞᱟᱜᱼᱟ ᱡᱟᱦᱟᱸ ᱯᱟᱴᱟ ᱠᱚᱯᱮ ᱚᱰᱟᱣ ᱦᱚᱴᱚ ᱠᱟᱜ ᱫᱚ ᱵᱟᱹᱫᱽ ᱨᱮ?
ᱦᱩᱸ ᱟᱫᱚ ᱟᱹᱭᱩᱵ ᱵᱮᱲᱟ ᱫᱚᱞᱮ ᱪᱟ ᱵᱟᱲᱟᱜ ᱜᱮᱭᱟ ᱟᱫᱚ ᱟᱹᱭᱩᱵ ᱵᱮᱲᱟ ᱦᱚᱸ ᱡᱩᱫᱤ ᱵᱟᱢ ᱪᱟᱜ ᱠᱷᱟᱱ ᱫᱚ ᱡᱩᱫᱤ ᱡᱟᱦᱟᱸᱭ ᱦᱚᱲ ᱜᱮ᱾ ᱯᱟᱴᱟ ᱢᱮᱲᱟ ᱰᱷᱠᱟ ᱠᱟᱫᱟ ᱟᱫᱚ ᱦᱟᱹᱠᱩ ᱠᱚᱫᱚ ᱠᱩᱸᱵᱽᱲᱩ ᱠᱚᱣᱟ ᱚᱱᱟ ᱠᱷᱟᱹᱛᱤᱨ ᱛᱮ ᱱᱮᱛ ᱫᱚ ᱟᱹᱭᱩᱵ ᱵᱮᱲᱟ ᱦᱚᱸ ᱞᱮ ᱢᱤᱫ ᱛᱮ ᱫᱚ ᱞᱮ ᱪᱟᱜ ᱜᱮᱭᱟ ᱢᱤᱫ ᱛᱮ ᱫᱚ ᱠᱚᱴᱟ ᱫᱚ᱾ ᱢᱤᱫ ᱫᱷᱟᱣ ᱜᱚᱴᱟ ᱫᱚᱞᱮ ᱪᱟᱜ ᱜᱮᱭᱟ ᱟᱨ ᱥᱮᱭ ᱥᱮᱛᱟᱜ ᱛᱮ ᱞᱮ ᱪᱟᱜ ᱜᱮᱭᱟ ᱟᱫᱚ ᱟᱫᱚ ᱥᱮᱭ ᱥᱮᱛᱟᱜ ᱵᱮᱲᱟ ᱠᱚᱛᱮ ᱯᱟᱴᱟ ᱯᱟᱴᱟ ᱟᱹᱜᱩ ᱛᱟᱨᱟᱭᱟ ᱛᱚᱵᱮ ᱚᱱ-ᱱᱟ ᱵᱟᱞᱮ ᱜᱟᱱ ᱟᱠᱟᱫ ᱜᱮᱭᱟ ᱟᱫᱚ ᱟᱯᱮ ᱥᱮᱫ ᱫᱚ ᱟᱠᱩ ᱫᱚ ᱠᱩᱸᱵᱽᱲᱩ ᱠᱤ ᱠᱚ ᱠᱩᱸᱵᱽᱲᱩ ᱠᱚᱣᱟ ᱠᱚ᱾
ᱦᱮᱸ ᱦᱮᱸ ᱟᱫᱚ ᱟᱞᱮ ᱥᱮᱫ ᱦᱚᱸ ᱦᱟᱹᱠᱩ ᱫᱚ ᱠᱚ ᱠᱩᱢᱵᱽᱲᱩ ᱠᱚ ᱜᱮᱭᱟ ᱚᱱᱠᱟ ᱦᱚᱲ ᱠᱚ ᱢᱮᱱᱟᱜ ᱠᱚᱣᱟ ᱡᱟᱦᱟᱸᱭ ᱯᱟᱴᱟ ᱠᱚ ᱵᱟᱹᱱᱩᱜ ᱛᱟᱠᱚᱣᱟ ᱩᱱᱠᱩ ᱫᱚ ᱟᱫᱚ ᱦᱚᱲᱟᱜ ᱫᱚᱠᱚ ᱠᱩᱢᱲᱩ ᱵᱟᱲᱟᱭ ᱜᱮᱭᱟ ᱤᱱᱟᱹᱛᱮ ᱦᱟ ᱟᱞᱮ ᱦᱚᱸ ᱟᱹᱭᱩᱵ ᱵᱮᱲᱟ ᱫᱚᱞᱮ ᱛᱟᱦᱟᱱ ᱜᱮᱭᱟ ᱠᱟᱹᱴᱤᱡ ᱮᱴᱟ ᱴᱷᱮᱱ ᱫᱚ ᱠᱟᱹᱴᱤᱡ ᱚᱱᱠᱟ ᱧᱤᱫᱟᱹ ᱫᱚᱥᱴᱟ ᱮᱜᱟᱨᱚᱴᱟ ᱫᱷᱟᱹᱨᱤᱡ ᱛᱟᱦᱮᱱ ᱜᱮᱭᱟᱞᱮ ᱡᱟᱛᱮ ᱦᱚᱲ ᱵᱟᱠᱚ ᱪᱟᱞᱟᱜ ᱢᱟ, ᱵᱟᱠᱷᱟᱱ ᱩᱱᱟᱹᱜ ᱞᱚᱜᱚᱱᱮᱢ ᱫᱟᱹᱲ ᱛᱟᱦᱚᱞᱮ ᱦᱟᱹᱠᱩ ᱫᱚ ᱵᱟᱢ ᱧᱟᱢ ᱠᱚᱛᱟᱢᱟ ᱛᱟᱦᱞᱮ ᱟᱯᱮ ᱥᱮᱫ ᱫᱚ ᱚᱱᱠᱟ ᱯᱟᱴᱟ ᱠᱚᱨᱮ ᱫᱚ ᱧᱤᱫᱟᱹ ᱜᱮᱯᱮ ᱟᱹᱜᱩ ᱠᱚᱣᱟ ᱥᱮ ᱚᱸᱰᱮ ᱯᱟᱴᱟ ᱨᱮᱜᱮ ᱯᱮ ᱪᱮᱫᱠᱟ ᱛᱮᱯᱮ ᱟᱹᱜᱩ ᱠᱚᱣᱟ ᱩᱱᱠᱩ ᱫᱚ ᱴᱤᱯᱤᱱ ᱢᱤᱯᱤᱱ ᱤᱫᱤ ᱠᱟᱛᱮ ᱠᱚ ᱜᱚᱴᱟ ᱟᱹᱜᱩᱣᱟ ᱵᱟᱝ?
ᱦᱩᱸ ᱟᱞᱮ ᱥᱮᱫ ᱫᱚ ᱴᱤᱯᱷᱤᱱ ᱠᱟᱛᱮ ᱜᱮᱞᱮ ᱟᱹᱜᱩ ᱠᱚᱣᱟ ᱟᱫᱚ ᱴᱤᱯᱤᱱ ᱴᱤᱯᱷᱤᱱ ᱦᱚᱸ ᱤᱫᱤ ᱠᱮᱫ ᱢᱤᱫ ᱫᱤᱱ ᱛᱚᱨᱟᱭ ᱜᱮᱭᱟᱞᱮ ᱛᱟᱨ ᱥᱚᱝᱜᱮ ᱪᱤᱠᱪᱤᱠᱤ ᱡᱩᱫᱤ ᱴᱤᱯᱷᱤᱱ ᱡᱩᱫᱤ ᱵᱟᱞᱮ ᱟᱫᱚ ᱠᱚᱴᱟ ᱟᱜᱩ ᱠᱚᱜᱮᱭᱟ ᱛᱟᱨ ᱥᱚᱸᱝᱷᱮ ᱫᱚ ᱟᱫᱚ ᱟᱯᱮᱥᱮᱫ ᱫᱚ ᱛᱟᱦᱞᱮ ᱯᱟᱴᱟ ᱨᱮ ᱟᱞᱮ ᱛᱮᱫᱚ ᱢᱤᱫᱴᱤᱱ ᱫᱚ ᱵᱷᱟᱜᱮ ᱠᱚ ᱵᱚᱞᱚᱱ ᱜᱮᱭᱟ ᱯᱟᱴᱟ ᱵᱟᱝ
ᱳ ᱦᱮᱸ ᱟᱞᱮ ᱟᱞᱮ ᱥᱮᱫ ᱦᱚᱸᱠᱚ ᱵᱚᱞᱚᱱ ᱜᱮᱭᱟ ᱩᱱᱠᱩ ᱫᱚ ᱠᱟᱹᱴᱤᱡ ᱵᱚᱛᱚᱨ ᱜᱮᱭᱟ ᱧᱤᱫᱟᱹ ᱵᱮᱲᱟ ᱫᱚ ᱤᱱᱟᱹᱛᱮ ᱵᱚᱛᱚᱨ ᱜᱮᱭᱟ ᱡᱮ ᱡᱮ ᱵᱤᱧ ᱠᱚᱦᱚᱸ ᱠᱚ ᱵᱚᱞᱚ ᱵᱟᱲᱟᱜ ᱛᱟᱭ ᱜᱮᱭᱟ ᱟᱨ ᱠᱚ ᱦᱟᱹᱠᱩ ᱠᱚ ᱡᱚᱢ ᱠᱚ ᱟᱯᱮᱥᱮᱫ ᱫᱚ ᱚᱱᱠᱟ ᱵᱤᱧ ᱠᱚᱠᱚ ᱵᱚᱞᱚ ᱵᱟᱲᱟᱜ ᱥᱮ ᱵᱟᱝ ᱯᱟᱴᱟ ᱠᱚᱨᱮ? ᱟᱞᱮᱥᱮᱫ ᱫᱚᱢᱮ ᱜᱮᱠᱚ ᱵᱚᱞᱚ ᱵᱟᱲᱟᱜᱼᱟ᱾ ᱟ ᱵᱤᱱ ᱠᱚᱦᱚᱸ ᱫᱚᱢᱮ ᱜᱮ ᱢᱮᱱᱟᱜ ᱠᱚᱣᱟ᱾
ᱦᱮᱸ ᱟᱞᱮ ᱥᱮᱫ ᱫᱚᱠᱚ ᱵᱚᱞᱚ ᱵᱟᱲᱟᱜ ᱜᱮᱭᱟ ᱚᱱᱠᱟ ᱫᱚ ᱵᱤᱧ ᱫᱚ ᱢᱟᱱᱮ ᱯᱟᱴᱟ ᱡᱩᱫᱤᱢ ᱮᱰᱟᱣ ᱠᱟᱜ ᱵᱚᱞᱚᱱ ᱜᱤᱭᱟ, ᱚᱱᱟ ᱫᱚ ᱟᱞᱮ ᱥᱮᱫ ᱫᱚ ᱢᱟᱱᱮ ᱢᱟᱱᱮ ᱟᱭᱩᱵ ᱵᱮᱲᱟ ᱡᱩᱫᱤ ᱥᱮᱛᱟᱜ ᱵᱮᱲᱟ ᱵᱟᱢ ᱟᱹᱜᱩ ᱠᱚ ᱛᱟᱦᱞᱮ ᱵᱤᱧ ᱢᱟᱱ ᱦᱟᱠᱳ ᱫᱚᱯᱚ ᱡᱚᱢ
ᱟᱪᱪᱷᱟ ᱟᱪᱪᱷᱟ ᱚ᱾
ᱢᱟᱱᱮ ᱠᱤᱨᱤᱧ ᱦᱟᱹᱠᱩ ᱠᱚᱫᱚ ᱵᱟᱯᱮ ᱡᱚᱢ ᱵᱟᱲᱟ
ᱦᱮᱸ ᱠᱤᱨᱤᱧ ᱦᱟᱹᱠᱳ ᱦᱮᱸ ᱡᱮᱢᱚᱱ ᱟᱥᱟᱲ ᱵᱚᱸᱜᱟ ᱫᱤᱱ ᱫᱚ ᱩᱱᱫᱚ ᱠᱤᱨᱤᱧ ᱦᱟᱹᱠᱳ ᱠᱚᱫᱚ ᱠᱤᱨᱤᱧ ᱵᱟᱝ ᱦᱳᱭᱳᱜᱼᱟ, ᱛᱟᱯᱚᱨᱮ ᱡᱮᱢᱚᱱ ᱥᱮᱛᱳᱝ ᱫᱤᱱ ᱪᱟᱹᱛ ᱵᱟᱹᱭᱥᱟᱹᱠᱷ ᱫᱤᱱ ᱩᱱᱫᱚ ᱠᱤᱨᱤᱧ ᱠᱟᱛᱮᱜ ᱦᱟᱹᱠᱳ ᱫᱚᱞᱮ ᱡᱚᱢ ᱵᱟᱲᱟ ᱠᱚᱣᱟ ᱟᱨᱠᱤ ᱟᱨ ᱵᱟᱠᱷᱟᱱ ᱱᱚᱝᱠᱟ ᱯᱩᱠᱷᱨᱤ ᱠᱚᱨᱮ ᱦᱚᱸ ᱫᱟᱜ ᱠᱚ ᱛᱟᱦᱮᱱ ᱜᱮᱭᱟ ᱛᱚ ᱚᱱᱠᱟ ᱦᱚᱞᱮ ᱥᱟᱵ ᱵᱟᱲᱟ ᱠᱚᱣᱟ᱾ ᱛᱟᱦᱚᱞᱮ ᱟᱯᱮᱥᱮᱫ ᱟ ᱫᱚ ᱚᱱᱠᱟ ᱫᱟᱜ ᱠᱚ ᱛᱟᱦᱮᱱ ᱜᱮᱭᱟ ᱥᱮ ᱚᱱᱠᱟ ᱠᱤᱨᱤᱧ ᱠᱟᱛᱮ ᱜᱮᱯᱮ ᱡᱚᱢ ᱠᱚᱜᱼᱟ, ᱟᱯᱮ ᱚᱱᱠᱟ ᱦᱟᱹᱠᱩ ᱠᱚᱫᱚ?
ᱟᱞᱮ ᱫᱚᱞᱮ ᱪᱟᱥ ᱵᱟᱲᱟ ᱛᱟᱨ ᱥᱚᱝᱜᱮ ᱦᱩᱭᱩᱜ ᱠᱟᱱᱟ ᱵᱟᱡᱟᱨ ᱡᱤᱫᱤ ᱢᱟᱱᱮ ᱟᱸᱡᱮᱜ ᱮᱱ ᱛᱟᱞᱮ ᱦᱟᱠᱳ ᱚᱱᱟ ᱴᱟᱭᱤᱢ ᱡᱩᱫᱤ ᱛᱟᱦᱮᱱ ᱞᱮᱱᱟ ᱛᱟᱦᱚᱞᱮ ᱟᱫᱚ ᱪᱤ ᱟᱫᱚ ᱠᱤᱨᱤᱧ ᱠᱟᱛᱮᱜ ᱯᱮ ᱟᱹᱜᱩ ᱵᱟᱠᱷᱟᱱ ᱡᱩᱫᱤ ᱢᱟᱱᱮ ᱦᱟᱹᱠᱩ ᱡᱩᱫᱤ ᱵᱷᱳᱨ ᱨᱮ ᱫᱟᱜ ᱠᱚ ᱛᱟᱦᱚᱞᱮ ᱛᱟᱦᱚᱞᱮ ᱟᱫᱚ ᱦᱟᱹᱠᱳ ᱫᱚ ᱵᱟᱞᱮ ᱠᱤᱨᱤᱧ ᱠᱚᱜᱮ ᱠᱷᱚᱱᱟᱜᱞᱮ ᱥᱟᱵ ᱵᱟᱲᱟ ᱛᱟᱦᱞᱮ ᱟᱯᱮ ᱪᱟᱥ ᱠᱚᱣᱟ ᱥᱮ ᱵᱟᱝ?
ᱦᱮᱸ ᱦᱟᱹᱠᱩ ᱵᱚᱞᱛᱮ ᱦᱮᱸ ᱟᱞᱮᱥᱮᱫ ᱦᱚᱸᱠᱚ ᱪᱟᱥ ᱠᱚᱣᱟ ᱩᱱᱠᱩ ᱟᱭᱢᱟ ᱞᱮᱠᱟᱱ ᱦᱟᱠᱩ ᱜᱮᱠᱚ ᱪᱟᱥ ᱠᱚᱣᱟ ᱡᱮᱢᱚᱱ ᱯᱟᱝᱜᱚᱥ ᱛᱟᱯᱚᱨ ᱯᱟᱸᱜᱚᱥ ᱫᱚ ᱩᱱᱠᱩ ᱯᱟᱜᱚᱸᱥ ᱢᱟᱝᱨᱤ ᱠᱚᱫᱚ ᱟᱞᱟᱫᱟ ᱨᱮᱠᱚ ᱪᱟᱥ ᱠᱚᱣᱟ ᱛᱟᱯᱚᱨ ᱦᱩᱭᱩᱜ ᱠᱟᱱᱟ ᱨᱩᱭ ᱠᱟᱛᱞᱟ ᱩᱱᱠᱩ ᱠᱚᱫᱚ ᱛᱟᱨᱯᱚᱨᱮ ᱛᱮᱞᱟ ᱛᱮᱞᱟ ᱯᱤᱭᱟ ᱦᱚᱸᱞᱮ ᱪᱟᱥ ᱠᱚᱣᱟ᱾ ᱛᱟᱦᱚᱞᱮ ᱟᱯᱮ ᱥᱮᱫ ᱫᱚ ᱪᱮᱫ ᱞᱤᱠᱟᱱ ᱦᱟᱹᱠᱩ ᱛᱤ ᱨᱚᱠᱚᱢ ᱦᱟᱹᱠᱩ ᱜᱮᱯᱮ ᱪᱟᱥ ᱵᱟᱲᱟ ᱠᱚᱣᱟ ᱥᱮ?
ᱟᱞᱮ ᱦᱚᱸ ᱚᱱᱠᱟᱜᱮ ᱨᱩᱭ ᱠᱟᱛᱞᱟᱞᱟ ᱛᱮᱞᱮᱯᱮᱭᱟ, ᱛᱟᱯᱚᱨᱮ ᱵᱷᱮᱴᱠᱤ ᱚᱱᱠᱟ ᱡᱟ ᱦᱟᱹᱠᱩ ᱢᱮᱱᱟᱜ ᱦᱳᱭ ᱚᱱᱠᱟᱱ ᱠᱚᱫᱚ ᱫᱮ ᱪᱟᱥ ᱵᱟᱲᱟ ᱠᱩ ᱜᱮᱭᱟ‌ ᱟᱫᱚ ᱢᱟᱜᱽᱨᱤ ᱦᱟᱠᱩ ᱠᱚᱫᱚ ᱡᱟᱦᱟᱸᱨᱮ ᱦᱟᱹᱠᱩ ᱢᱟᱹᱜᱽᱨᱤ ᱠᱚᱢ ᱪᱟᱥ ᱠᱚᱣᱟ ᱚᱸᱰᱮ ᱫᱚ ᱢᱟᱱᱮ ᱢᱮᱫᱴᱮᱱ ᱡᱟᱭᱜᱟ ᱨᱮᱫᱚ ᱦᱟᱹᱠᱳ ᱪᱟᱥ ᱵᱟᱝ ᱜᱟᱱᱚᱜᱼᱟ ᱥᱮ ᱟᱞᱟᱫᱟ ᱞᱮ ᱪᱟᱥ ᱠᱚᱜᱮᱭᱟ ᱟᱫᱚ ᱟᱯᱮ ᱫᱚ ᱢᱟᱹᱜᱽᱨᱤ ᱠᱚᱫᱚ ᱢᱤᱫᱴᱷᱮᱱ ᱯᱮ ᱪᱟᱥ ᱠᱚᱜᱮ ᱥᱮ ᱟᱞᱟᱫᱟ ᱟᱞᱟᱫᱟ ?
ᱵᱟᱝ ᱵᱟᱝ ᱟᱞᱮ ᱦᱚᱸ ᱟᱞᱟᱫᱟ ᱟᱞᱟᱫᱟ ᱜᱮ ᱵᱟᱝᱠᱷᱟᱱ ᱢᱟᱹᱝᱨᱤ ᱦᱟ ᱟᱨ ᱩᱱᱠᱩ ᱫᱚ ᱢᱟᱹᱜᱽᱨᱤ ᱦᱟᱹᱠᱳ ᱫᱚ ᱫᱚᱢᱮ ᱠᱚ ᱤᱭᱟᱹ ᱜᱮᱭᱟ ᱛᱚ ᱡᱚᱢ ᱡᱟᱦᱟᱱᱟᱜ ᱜᱮᱠᱚ ᱡᱚᱢᱟ ᱡᱟᱦᱟᱱᱟᱜ ᱜᱮᱠᱚ ᱠᱩᱥᱤᱭᱟᱜᱼᱟ᱾ ᱛᱚ ᱟᱫᱚ ᱤᱱᱟᱹᱛᱮ ᱢᱟᱝᱨᱤ ᱦᱟᱹᱠᱩ ᱫᱚ ᱛᱟᱦᱮ ᱢᱟᱱᱮ ᱢᱤᱫ ᱥᱟᱶ ᱛᱮ ᱦᱟᱹᱱᱠᱩ ᱦᱟᱹᱠᱩ ᱫᱚᱠᱚ ᱡᱚᱢ ᱪᱟᱵᱟ ᱠᱚᱣᱟ ᱤᱱᱟᱹᱛᱮ ᱢᱟᱹᱝᱨᱤ ᱟᱨ ᱯᱟᱜᱩᱥ ᱫᱚ ᱟᱞᱟᱫᱟ ᱞᱮ ᱜᱮᱞᱮ ᱤᱭᱟᱹ ᱠᱚᱣᱟ ᱟᱨ ᱛᱟᱦᱚᱞᱮ ᱟᱯᱮ ᱥᱮᱫ ᱫᱚ ᱯᱟᱝᱜᱩᱥ ᱠᱚᱫᱚ ᱯᱮ ᱪᱟᱥ ᱠᱚᱣᱟ ᱥᱮ ᱵᱟᱝ?
ᱵᱟᱝ ᱯᱟᱜᱚᱸᱥ ᱦᱟᱠᱩ ᱫᱚ ᱢᱟᱸᱜᱽᱨᱤ ᱠᱚᱫᱚ ᱵᱟᱞᱮ ᱪᱟᱥ ᱠᱚᱜᱮᱭᱟ ᱠᱟᱨᱚᱱ ᱩᱱᱠᱩ ᱡᱚᱢ ᱪᱟᱵᱟ ᱠᱚᱣᱟᱛᱚ ᱦᱟᱠᱳ ᱠᱚᱫᱚ ᱟᱲᱟᱜ ᱠᱚ ᱡᱮ ᱚᱱᱟ ᱚᱱᱟ ᱨᱮᱫᱚ ᱵᱟᱞᱮ ᱪᱟᱥ ᱠᱚᱜᱮᱭᱟ ᱟᱞᱮᱫᱟ ᱫᱚᱞᱮ ᱪᱟᱥ ᱠᱚ ᱜᱮᱭᱟ᱾
ᱡᱮᱢᱚᱱ ᱡᱮᱢᱚᱱ ᱟᱞᱮᱥᱮᱫ ᱫᱚ ᱛᱮᱞᱟ ᱯᱮᱭᱟ ᱛᱮᱞᱟᱯᱮᱭᱟ ᱯᱮ ᱧᱮᱞ ᱟᱠᱟᱫ ᱠᱚᱣᱟ ᱛᱮᱞᱟ ᱯᱮᱭᱟ ᱦᱚᱸ ᱠᱚ ᱪᱟᱥ ᱵᱟᱲᱟ ᱠᱚᱣᱟ
ᱦᱮᱸ ᱦᱮᱸ ᱧᱮᱧ ᱦᱩᱭ ᱠᱟᱱᱟ᱾
ᱦᱳᱭ ᱟᱨ ᱩᱱᱠᱩ ᱫᱚ ᱡᱚᱢ ᱨᱮᱦᱚᱸ ᱡᱩᱛ ᱜᱮᱠᱚ ᱵᱩᱡᱷᱟᱹᱜᱼᱟ ᱟᱹᱰᱤ ᱱᱟᱯᱟᱭ ᱟᱫᱚ ᱡᱚᱢ ᱵᱟᱲᱟ ᱦᱩᱭ ᱟᱠᱟᱱᱟ ᱥᱮ ᱵᱟᱝ?